ᱦᱮᱞᱳ, ᱜᱚᱝᱠᱮ ᱟᱸᱡᱚᱢᱚᱜ ᱠᱟᱱᱟ?
ᱦᱮᱸ ᱦᱮᱸ ᱟᱡᱚᱢᱚᱜ ᱠᱟᱱ ᱜᱮᱭᱟ।
ᱦᱳᱭ ᱜᱚᱝᱠᱮ, ᱡᱚᱦᱟᱨ ᱜᱚᱢᱠᱮ।
ᱦᱩᱸ ᱦᱩᱸ ᱡᱚᱦᱟᱨ ᱜᱮ।
ᱜᱚᱝᱠᱮ ᱛᱟᱦᱚᱞᱮ ᱵᱮᱥ ᱵᱟᱲᱟ ᱜᱮ?
ᱦᱮᱸ, ᱵᱮᱥᱜᱤ ᱢᱮᱱᱟᱜ ᱦᱟᱛᱟᱲ ᱵᱚᱱᱟ, ᱡᱚᱛᱚ ᱠᱚᱜᱮ ᱜᱷᱟᱨᱚᱸᱧᱡᱽ ᱨᱮᱱ ᱠᱳ। ᱟᱯᱮ ᱠᱚᱜᱮ ᱪᱮᱫ ᱞᱮᱠᱟᱵᱷᱟᱯ ᱢᱮᱱᱟᱜ ᱵᱟᱲᱟ ᱯᱮᱭᱟ?
ᱦᱮᱸ ᱜᱚᱝᱠᱮ ᱞᱟᱹᱭ ᱵᱤᱱ ᱪᱷᱩᱴ? ᱦᱮᱞᱳ,
ᱵᱮᱥ ᱵᱟᱲᱟ ᱜᱮ ᱢᱮᱱᱟᱜ ᱵᱮᱱᱟ?
ᱦᱳᱭ ᱦᱳᱭ ᱟᱹᱞᱤᱧ ᱦᱚᱸ ᱵᱮᱥ ᱵᱟᱲᱟ ᱜᱮ। ᱜᱚᱝᱠᱮ ᱛᱟᱦᱚᱞᱮ ᱪᱮ ᱪᱮᱫ ᱠᱚ ᱪᱤᱠᱟᱹ ᱵᱟᱲᱟ ᱦᱩᱭᱩᱜ ᱠᱟᱱ ᱜᱮᱭᱟ?
ᱱᱤᱛᱚᱜ ᱫᱚ ᱠᱟᱹᱢᱤ ᱡᱚᱲ ᱠᱟᱱᱟ। ᱠᱟᱹᱢᱤ ᱵᱟᱲᱟᱭ ᱥᱤᱡᱮᱱ ᱠᱟᱱᱟ ᱛᱚ।
ᱚ ᱜᱚᱝᱠᱮ ᱱᱟᱥᱮᱱᱟᱜ ᱠᱟᱹᱴᱤᱡ ᱱᱮᱴᱣᱟᱨᱠ ᱯᱨᱚᱵᱮᱞᱮᱢᱚᱜ ᱠᱟᱱ ᱛᱟᱵᱤᱱᱟ ᱦᱳᱭ ᱛᱚ। ᱦᱳᱭ ᱦᱳᱭ ᱟᱞᱮ ᱦᱚᱸ ᱛᱚᱞᱟ ᱠᱚᱫᱚ ᱜᱤᱲᱤ ᱦᱩᱭ ᱟᱠᱟᱱᱟ, ᱦᱳᱭ ᱦᱳᱭ। ᱠᱟᱹᱴᱤᱡ ᱯᱨᱚᱵᱞᱮᱢᱚᱜ ᱠᱟᱱ ᱛᱟᱵᱤᱱᱟ, ᱦᱮ ᱱᱤᱛᱚᱜ ᱫᱚ ᱠᱞᱤᱭᱟᱨ ᱜᱮ।
ᱴᱷᱤᱠ।
ᱟᱫᱚ, ᱦᱳᱭ ᱛᱚᱞᱟ ᱠᱚ ᱜᱤᱲᱤ ᱵᱟᱲᱟ ᱦᱩᱭ ᱟᱠᱟᱱᱟ ᱛᱚ, ᱟᱫᱚ ᱱᱚᱜ-ᱚᱭ
ᱦᱮᱸ।
ᱟᱫᱚ ᱫᱟ, ᱫᱟᱜ ᱠᱚᱫᱚ ᱡᱚᱨᱚᱭ ᱫᱟᱭ ᱥᱮ ᱵᱟᱝ ᱛᱮᱦᱮᱧ ᱫᱚ ᱟᱯᱮ ᱚᱱᱛᱮ ᱫᱚ?
ᱛᱮᱦᱮᱧ ᱫᱚ ᱚᱱᱠᱟ ᱞᱮᱠᱟ ᱫᱚ ᱫᱟᱜ ᱵᱟᱝ ᱧᱩᱨᱦᱟᱹᱣ ᱠᱟᱱᱟ। ᱦᱚᱞᱟ ᱦᱟᱹᱵᱤᱡ ᱫᱚ ᱫᱚᱢᱮ ᱫᱟᱜ ᱠᱮᱫᱼᱟᱭ, ᱡᱟᱹᱥᱛᱤ।
ᱡᱟᱹᱥᱛᱤ ᱜᱮ ᱵᱟᱝ ᱚ, ᱟᱞᱮ ᱱᱚᱛᱮ ᱦᱚᱸ ᱡᱟᱹᱥᱛᱤ ᱜᱮ ᱫᱟᱜ ᱠᱮᱫᱼᱟᱭ ᱦᱚᱞᱟ ᱫᱚ ᱥᱟᱨᱟᱫᱤᱱ ᱜᱮ।
ᱟᱞᱮ ᱟᱞᱮᱥᱮᱫ ᱫᱚ ᱯᱨᱟᱭ ᱞᱮᱠᱟ ᱜᱮ, ᱯᱮ ᱪᱟᱸᱫᱚ ᱯᱩᱱ ᱪᱟᱸᱫᱳ ᱠᱷᱚᱱ ᱫᱚ ᱠᱟᱹᱴᱤ ᱨᱮᱦᱚᱸ ᱡᱟᱯ ᱛᱚᱯᱤᱥ ᱜᱮ ᱫᱟᱜ ᱮᱜᱼᱟᱭ।
ᱚ ᱟᱪᱪᱷᱟ ᱟᱪᱪᱷᱟ, ᱟᱜ ᱱᱟᱯᱟᱭ ᱜᱮ ᱛᱟᱦᱚᱞᱮ ᱾ ᱜᱚᱝᱠᱮ ᱛᱟᱦᱚᱞᱮ ᱪᱮᱫ ᱦᱩᱲᱩ ᱠᱚᱯᱮ ᱨᱚᱦᱚᱭ ᱫᱟᱯᱮ, ᱢᱟᱱᱮ ᱛᱚᱞᱟ ᱠᱚᱯᱮ ᱮᱨ ᱟᱠᱟᱫᱟ ᱯᱮ?
ᱟᱞᱮ ᱫᱚ ᱱᱚᱛᱮᱱᱟᱜ ᱦᱩᱲᱩ ᱫᱚ, ᱱᱟᱣᱟ ᱱᱟᱣᱟ ᱜᱮᱭᱟ ᱛᱚ ᱱᱟᱣᱟ ᱦᱩᱲᱩ। ᱚᱱᱟ ᱨᱚᱱᱧᱡᱤᱛ ᱦᱩᱲᱩ, ᱦᱮᱸᱫᱮ ᱦᱩᱲᱩ, ᱵᱩᱨᱱᱤ ᱦᱩᱲᱩ, ᱫᱩᱥᱨᱤ ᱦᱩᱲᱩ ᱚᱱᱟ ᱠᱚ ᱟᱭᱢᱟ ᱞᱮᱠᱟᱱᱟᱜ ᱧᱩᱛᱩᱢ ᱢᱮᱱᱟᱜᱼᱟ।
ᱟ ᱦᱳᱭ ᱦᱳᱭ ᱦᱳᱭ ᱧᱩᱛᱩᱢ ᱠᱚ ᱛᱟᱸᱦᱮᱱ ᱢᱟ ᱾ ᱟᱹᱞᱤᱧ ᱦᱚᱸ ᱩᱱᱟᱹᱜ ᱫᱚ ᱵᱟᱹᱞᱤᱧ ᱵᱟᱲᱟᱭ ᱜᱮᱭᱟ ᱜᱚᱝᱠᱮ ᱩᱱᱟᱹᱜ ᱧᱩᱛᱩᱢ ᱠᱚᱦᱟᱸ, ᱮᱼᱼ
ᱟᱞᱮ ᱫᱚ ᱟᱥᱟᱢ ᱫᱤᱥᱚᱢ ᱫᱚ ᱚᱱᱟᱜᱮ ᱡᱟᱹᱥᱛᱤ ᱫᱚ ᱨᱚᱧᱡᱤᱛ ᱨᱚᱧᱡᱤᱛ ᱜᱮᱞᱮ ᱨᱚᱦᱚᱭᱟ।
ᱚᱭ।
ᱤᱱᱟ ᱠᱟᱛᱮᱜ ᱟ ᱥᱮᱼᱼ ᱥᱮᱠᱮᱱᱰ ᱨᱮ ᱢᱮᱱᱟᱜᱼᱟ ᱦᱮᱸᱫᱮ ᱦᱩᱲᱩ ᱚᱱᱟ ᱨᱮᱱᱟᱜ ᱰᱤᱢᱟᱱᱰ ᱡᱟᱹᱥᱛᱤ ᱜᱮᱭᱟ। ᱤᱱᱟᱹ ᱠᱟᱛᱮᱫ ᱟᱨ ᱢᱤᱫᱴᱮᱱ ᱢᱮᱱᱟᱜᱼᱟ ᱵᱷᱤᱭᱟᱭᱯᱤ ᱦᱩᱲᱩ ᱜᱳᱵᱤᱱᱫᱚ ᱵᱷᱚᱜᱽ ᱠᱚ ᱢᱮᱛᱟᱜ ᱠᱟᱱᱟ ᱚᱱᱟ ᱫᱚ ᱟᱨᱦᱚᱸ ᱡᱟᱹᱥᱛᱤ ᱰᱤᱢᱟᱱᱰ ᱜᱮᱭᱟ ᱚᱱᱟ ᱫᱚ।
ᱟᱪᱪᱷᱟ, ᱟᱪᱪᱷᱟ।
ᱚᱱᱟ ᱜᱳᱵᱤᱱᱫᱚ ᱵᱷᱚᱜᱽ ᱦᱳᱲᱳ, ᱪᱟᱣᱞᱤ ᱡᱩᱫᱤ ᱩᱦ ᱡᱩᱫᱤ ᱵᱟᱯᱞᱟ, ᱵᱟᱯᱞᱟ ᱨᱮ, ᱡᱩᱫᱤ ᱵᱚᱱ ᱵᱤᱥ ᱠᱤᱡᱤ ᱵᱚᱱ ᱫᱟᱠᱟ ᱞᱮᱠᱷᱟᱡ, ᱵᱟᱯᱞᱟ ᱥᱮ ᱠᱟᱥᱤ ᱢᱟᱜ ᱨᱮ ᱡᱩᱫᱤ ᱵᱤᱥ ᱠᱤᱡᱤ, ᱵᱚᱱ ᱫᱟᱠᱟ ᱞᱮᱠᱷᱟᱱ ᱚᱱᱟ ᱪᱟᱣᱞᱮ ᱨᱮ ᱡᱩᱫᱤ ᱟᱨ ᱜᱳᱵᱤᱱᱫᱚ ᱵᱷᱳᱜᱽ ᱪᱟᱣᱞᱤ ᱡᱩᱫᱤ, ᱢᱤᱫ ᱠᱮᱡᱤ ᱵᱚᱱ ᱢᱮᱥᱟᱞᱟ ᱵᱟᱝ ᱵᱤᱥ ᱠᱮᱡᱤ ᱪᱟᱣᱞᱮ ᱨᱮ ᱛᱚᱵᱮ ᱛᱚ ᱚᱱᱟ ᱪᱟᱣᱞᱮ ᱫᱟᱠᱟ ᱡᱚᱛᱚ, ᱥᱚᱲᱚᱢ ᱚᱱᱟ ᱥᱚᱲᱚᱢ ᱦᱮᱡ ᱟᱹᱜᱩ ᱪᱟᱵᱟᱭᱟ। ᱡᱮᱢᱚᱱ ᱚᱱᱟ ᱨᱮᱱᱟᱜ ᱥᱮᱱ ᱟᱨ ᱥᱚᱲᱚᱢ, ᱟᱹᱰᱤ ᱢᱚᱸᱡᱽ ᱵᱩᱡᱷᱟᱹᱜᱼᱟ ᱢᱟᱱᱮ᱾
ᱟᱹᱰᱤ ᱢᱚᱸᱡᱽ ᱜᱮ ᱵᱟᱝ, ᱚ, ᱚ ᱛᱟᱦᱞᱮ ᱚᱱᱮ ᱤᱭᱟᱹ ᱠᱟᱹᱣᱰᱤ ᱦᱚᱸ, ᱡᱟᱹᱥᱛᱤ ᱜᱮ ᱛᱟᱦᱞᱮ ᱚᱱᱟ ᱫᱚ, ᱚᱱᱟ
ᱦᱩᱸ, ᱦᱩᱸ, ᱦᱩᱸ, ᱚᱱᱟ ᱱᱟᱜ ᱰᱤᱢᱟᱱᱰ ᱡᱟᱹᱥᱛᱤᱭᱼᱟ, ᱟᱵᱚ ᱞᱮᱠᱟᱱ ᱚᱱᱠᱟ ᱨᱮᱸᱜᱮᱡ ᱦᱚᱲ ᱠᱚᱫᱚ, ᱵᱟᱠᱚ ᱠᱤᱨᱤᱧ ᱫᱟᱲᱮᱭᱟᱜᱼᱟ᱾ ᱢᱤᱫ ᱠᱮᱡᱤ ᱪᱟᱹᱣᱞᱮ ᱨᱮᱱᱟᱜ ᱫᱟᱢ, ᱫᱩᱭᱥᱚ ᱴᱟᱠᱟ ᱠᱷᱚᱱ ᱦᱚᱸ ᱪᱮᱛᱟᱱ ᱜᱮᱭᱟ᱾ ᱚᱱᱟ ᱨᱮᱱᱟᱜ ᱰᱤᱢᱟᱱᱰ ᱚᱱᱮ ᱚᱱᱮᱧ ᱢᱮᱱ ᱠᱮ, ᱚᱱᱮ ᱚᱱᱟ ᱪᱟᱣᱞᱮ ᱫᱚ ᱡᱩᱫᱤ ᱚᱱᱠᱟᱢ ᱫᱟᱠᱟᱭ ᱠᱷᱟᱡ ᱫᱚ, ᱮᱠᱮᱱ ᱚᱱᱟ ᱪᱟᱣᱞᱮ ᱫᱚ ᱟᱞᱚᱢ ᱫᱟᱠᱟᱭᱟ, ᱵᱟᱝ ᱡᱚᱢᱚᱜᱚᱜᱼᱟ᱾
ᱟᱪᱪᱷᱟ, ᱟᱪᱪᱷᱟ᱾
ᱪᱮᱫᱟᱜ ᱥᱮ ᱚᱱᱟ ᱨᱮᱱᱟᱜ ᱥᱮᱱ, ᱜᱮ ᱡᱩᱫᱟᱹ ᱜᱮᱭᱟ ᱛᱚ᱾
ᱦᱚᱸ, ᱦᱚᱸ, ᱦᱚᱸ, ᱚ- ᱚᱱᱟ ᱠᱚᱫᱚ ᱦᱟᱱᱮ ᱡᱮᱞ ᱡᱮ ᱡᱮᱞ ᱠᱚ, ᱵᱮᱞ ᱠᱚ ᱢᱮᱥᱟ ᱠᱟᱛᱮ, ᱦᱟᱱᱮ ᱵᱤᱨᱭᱟᱱᱤ ᱞᱮᱠᱟᱢ ᱡᱩᱛ ᱠᱮᱫᱟ ᱵᱟᱝ?
ᱦᱩᱸ, ᱦᱩᱸ, ᱢᱚᱸᱡᱽ ᱚᱱᱟ ᱡᱮᱞ ᱩᱛᱩ, ᱦᱟᱹᱠᱩ ᱩᱛᱩ ᱥᱟᱞᱟᱜ ᱵᱤᱞᱮ ᱩᱛᱩ ᱥᱟᱞᱟᱜ, ᱟᱫᱚ ᱢᱚᱸᱡᱽ ᱢᱮᱥᱟ ᱠᱟᱛᱮᱜ ᱟᱹᱰᱤ ᱢᱚᱸᱡᱽ ᱥᱮᱵᱮᱞᱟ᱾
ᱦᱮ ᱚᱱᱟ ᱢᱟ ᱠᱟᱱ ᱜᱮ᱾
ᱦᱩ ᱤᱱᱟᱹ ᱠᱟᱛᱮᱜ ᱚᱱᱟ, ᱚᱱᱟ ᱠᱚ ᱥᱮᱠᱮᱱᱰ ᱨᱮ ᱢᱮᱱᱟᱜᱼᱟ, ᱤᱭᱟᱹ ᱦᱮᱸᱫᱮ ᱦᱳᱲᱳ᱾ ᱦᱮᱸᱫᱮ ᱦᱳᱲᱳ ᱦᱚᱸ, ᱦᱩᱸ ᱦᱮᱸ ᱦᱩᱲᱩ ᱟᱞᱮ ᱫᱚ ᱚᱱᱟ ᱦᱩᱲᱩ ᱦᱮᱸᱫᱮ ᱜᱮᱛᱮ, ᱚᱱᱟᱛᱮ ᱦᱮᱸᱫᱮ ᱦᱳᱲᱩ ᱞᱮ ᱢᱮᱛ ᱟᱞᱮ ᱫᱚ᱾ ᱚᱱᱟ ᱨᱮᱱᱟᱜ ᱦᱚᱸ ᱚᱱᱠᱟᱜᱮ, ᱚᱱᱟ ᱨᱮᱱᱟᱜ ᱥᱮᱱ ᱦᱚᱸ ᱢᱚᱸᱡᱽ ᱜᱮᱭᱟ᱾ ᱡᱚᱢ ᱵᱟᱲᱟᱭ
ᱟᱪᱪᱷᱟ, ᱟᱪᱪᱷᱟ, ᱚ- ᱱᱟᱯᱟᱭ ᱵᱟᱲᱟ ᱜᱮ ᱛᱟᱦᱚᱞᱮ?
ᱦᱮᱸ ᱱᱟᱯᱟᱭ ᱵᱟᱲᱟ ᱜᱮ, ᱟᱨ ᱟᱯᱮ ᱚᱱᱟ ᱫᱤᱥᱚᱢ ᱨᱮ ᱪᱮᱫ ᱞᱮᱠᱟ, ᱪᱮᱫ ᱠᱚ ᱦᱳᱲᱳ ᱢᱮᱱᱟᱜᱼᱟ᱾
ᱟᱞᱮ ᱫᱤᱥᱚᱢ ᱨᱮᱫᱚ ᱦᱳᱲᱳ ᱠᱚᱫᱚ, ᱟᱫᱚ ᱩᱱᱟᱹᱜ ᱫᱚ ᱧᱩᱛᱩᱢ ᱠᱚᱫᱚ, ᱵᱟᱹᱞᱤᱧ ᱵᱟᱲᱟᱭ ᱜᱮᱭᱟ, ᱟᱹᱞᱤᱧ ᱫᱚ ᱚᱱᱮ ᱵᱮᱥᱤᱨ ᱵᱷᱟᱜ ᱜᱮ ᱟᱫᱚ, ᱚᱱᱟ ᱥᱚᱨᱱᱚ ᱦᱳᱲᱳ ᱠᱚ, ᱟᱸᱡᱚᱢ ᱵᱟᱲᱟ ᱠᱟᱫᱟᱵᱤᱱ?
ᱦᱮᱸ, ᱦᱮᱸ, ᱥᱚᱨᱱᱚ ᱦᱳᱲᱳ ᱦᱮᱸ, ᱦᱮᱸ᱾
ᱥᱚᱨᱱᱚ ᱦᱳᱲᱳ ᱠᱚᱜᱮ ᱵᱮᱥᱤᱨ ᱵᱷᱟᱜᱽ ᱜᱮ ᱪᱟᱥ, ᱪᱟᱥ ᱵᱟᱲᱟ ᱦᱳᱭᱳᱜ ᱠᱟᱱ ᱜᱮᱭᱟ, ᱟᱨ ᱟᱨ ᱚᱱᱮ ᱵᱟᱫᱥᱟ ᱵᱷᱚᱠᱥᱟ ᱚᱱᱟᱠᱚ, ᱴᱩᱠ ᱴᱟᱠ ᱚᱲᱟᱜ ᱟᱨᱠᱤ ᱟᱠᱷᱨᱤᱧ ᱠᱚ ᱞᱟᱹᱜᱤᱫ᱾
ᱦᱩᱸ, ᱦᱮᱸ᱾
ᱚᱱᱟ ᱪᱟᱣᱞᱮ ᱠᱚᱜᱮ ᱪᱟᱥ ᱵᱟᱲᱟᱭ ᱦᱳᱭᱳᱜᱼᱟ, ᱠᱷᱩᱵ ᱮᱠᱴᱟ ᱫᱚ ᱫᱚ ᱢᱟᱱᱮ ᱵᱮᱥᱤ ᱫᱚ ᱟᱞᱮ ᱥᱮᱱ ᱫᱚ ᱥᱚᱨᱱᱚ ᱦᱳᱲᱳ ᱠᱚᱜᱮ, ᱪᱟᱥ ᱵᱟᱲᱟ ᱦᱳᱭᱳᱜ ᱜᱮᱭᱟ, ᱟᱹᱷᱨᱤᱧ ᱵᱟᱠᱷᱨᱟ ᱡᱚᱢ ᱵᱟᱠᱷᱨᱟ, ᱡᱚᱛᱚ ᱜᱮ᱾
ᱦᱩᱸ,
ᱟᱫᱚ ᱟᱹᱵᱤᱱ ᱫᱚ, ᱟᱹᱰᱤ ᱟᱭᱢᱟ ᱥᱟᱺᱜᱤᱧ ᱜᱮ ᱱᱚᱰᱮ ᱟᱹᱞᱤᱧᱟᱜ ᱫᱤᱥᱚᱢ ᱠᱷᱚᱱ ᱫᱚ ᱦᱟᱸᱜ?
ᱟ, ᱟᱵᱤᱱ ᱫᱚ ᱚᱠᱟ ᱫᱤᱥᱚᱢ ᱠᱷᱚᱱ ᱵᱮᱱ ᱢᱮᱱᱮᱜᱼᱟ?
ᱟᱞᱤᱧ ᱢᱮᱱᱛᱮ ᱱᱤᱭᱟᱹ ᱵᱮᱝᱜᱚᱞ ᱫᱤᱥᱚᱢ ᱱᱚᱸᱰᱮ᱾
ᱟᱪᱪᱷᱟ,
ᱦᱳᱭ, ᱟᱫᱚ ᱜᱚᱢᱠᱮ ᱛᱟᱦᱚᱞᱮ ᱟᱹᱵᱤᱱ ᱫᱚ ᱢᱟᱱᱮ ᱵᱩᱨᱩ, ᱵᱩᱨᱩ ᱫᱤᱥᱚᱢ ᱵᱩᱨᱩ ᱜᱮ ᱢᱮᱱᱟᱜ
ᱵᱟᱝ, ᱵᱟᱝ ᱟᱞ, ᱟᱞᱮ ᱟᱞᱮ ᱟᱵᱚ ᱚᱠᱟ ᱥᱟᱱᱛᱟᱲ ᱢᱮᱱᱟᱜ ᱵᱚᱱᱟ, ᱵᱟᱝ ᱥᱟᱱᱛᱟᱲ ᱫᱚ ᱚᱱᱟ ᱵᱩᱨᱩ, ᱵᱩᱨᱩ ᱡᱟᱭᱜᱟ ᱨᱮᱫᱚ ᱵᱚᱱ ᱢᱟᱱᱮ, ᱚᱱᱟ ᱟᱥᱟᱢ ᱨᱮᱫᱚ ᱩᱱᱟᱹᱜ ᱵᱩ ᱵᱩᱨᱩ ᱫᱚ ᱵᱟᱹᱱᱩᱜᱼᱟ, ᱦᱮ ᱛᱷᱚ ᱦᱟᱱᱛᱮ ᱢᱮᱱᱟᱜᱼᱟ᱾ ᱛᱟᱜᱟᱱ ᱢᱮᱱᱟᱜᱼᱟ ᱦᱟᱱᱛᱮ ᱤᱭᱟᱹ ᱠᱚ ᱢᱮᱛᱟᱜ ᱠᱟᱱᱟ ᱟᱥᱟᱢ, ᱠᱟᱨᱵᱤ, ᱟᱝᱞᱚᱝ, ᱚᱱᱟ ᱱᱟᱠᱷᱟ ᱵᱩᱨᱩ ᱫᱚ ᱢᱮᱱᱟᱜᱼᱟ᱾ ᱛᱷᱚᱲᱟᱜᱟᱱ ᱥᱤᱞᱥᱚᱨ ᱠᱟᱞᱵᱤ ᱟᱝᱞᱚᱝ ᱚᱱᱟ ᱱᱟᱠᱷᱟ ᱢᱮᱱᱟᱜᱼᱟ᱾ ᱟᱸ ᱱᱚᱛᱮ ᱫᱚ ᱚᱱᱠᱟ ᱵᱩᱨᱩ ᱫᱚ ᱵᱟᱹᱱᱩᱜ ᱟᱹᱱᱤᱡ, ᱵᱩᱨᱩ ᱢᱮᱱᱟᱜ ᱜᱮᱭᱟ ᱠᱟᱱᱟᱜ ᱤᱭᱟᱹ᱾ ᱤᱱᱰᱤᱭᱟ ᱵᱷᱩᱴᱟᱱ ᱵᱳᱰᱟᱨ ᱚᱱᱟ ᱚᱱᱟ ᱟᱲᱮ ᱟᱲᱮᱰᱤ ᱛᱮ ᱢᱮᱱᱟᱜᱼᱟ᱾ ᱵᱚᱰᱟ ᱠᱚᱨᱮ ᱦᱳᱭ-ᱦᱳᱭ ᱱᱚᱛᱮ ᱟᱥᱟᱢ ᱢᱟᱞᱮ ᱡᱟᱦᱟᱸ ᱢᱮᱱᱟᱜ ᱞᱮᱭᱟ ᱚᱱᱟ ᱠᱚᱠᱲᱟ ᱡᱷᱟᱨᱱᱟ ᱱᱟᱠᱷᱟ ᱫᱚ ᱱᱚᱛᱮ ᱫᱚ᱾ ᱵᱩᱨᱩ ᱫᱚ ᱵᱟᱹᱪᱩᱜ ᱟᱹᱱᱤᱡ, ᱢᱮᱱᱟᱭ ᱜᱮᱭᱟ ᱢᱤᱫ ᱚᱱᱠᱟ ᱠᱟᱹᱴᱤᱡ ᱠᱟᱹᱴᱤᱡ ᱦᱟᱸᱰᱮ ᱱᱟᱰᱮ ᱢᱤᱫᱴᱮᱱ ᱵᱟᱨᱭᱟ ᱚᱱᱠᱟ᱾
ᱟᱪᱪᱷᱟ ᱜᱚᱝᱠᱮ ᱛᱟᱦᱞᱮ ᱢᱟᱱᱮ ᱟᱹᱛᱩ ᱫᱚ ᱛᱤᱱ ᱵᱚᱨ ᱢᱟᱱᱮ ᱞᱟᱹᱴᱩ ᱜᱮᱭᱟ᱾ ᱟᱭᱢᱟ ᱜᱮ ᱦᱚᱲ ᱠᱚ ᱢᱮᱱᱟᱜ ᱯᱮᱭᱟ ᱥᱮ ᱠᱷᱟᱹᱱᱤᱠ ᱜᱮ ᱚ
ᱱᱚᱰᱮ ᱥᱟᱶ ᱤᱭᱟᱹᱛᱮ ᱟᱥᱟᱢ ᱨᱮ ᱥᱟᱱᱛᱟᱞ ᱯᱨᱟᱭ ᱟ ᱯᱚᱱᱫᱽᱨᱚ ᱠᱷᱚᱱ ᱟᱴᱷᱨᱚ ᱞᱟᱠᱷ ᱤᱱᱟᱹ ᱜᱟᱱ ᱢᱮᱱᱟᱜ ᱵᱚᱱᱟ᱾
ᱵᱟᱵᱟᱨ ᱨᱮ! ᱟᱴᱷᱮ ᱟᱹᱰᱤ ᱡᱟᱹᱥᱛᱤ ᱜᱮᱫᱚ᱾
ᱦᱩᱸ- ᱦᱩᱸ ᱟᱥᱟᱢ ᱨᱮ ᱡᱟᱹᱥᱛᱤ ᱜᱮ ᱢᱮᱱᱟᱜ ᱠᱚᱣᱟ᱾
ᱚ
ᱥᱟᱱ ᱮᱠᱮᱱ ᱥᱟᱱᱛᱟᱞ ᱢᱚᱛᱚᱭ ᱜᱮᱭᱟ ᱟᱨᱦᱚᱸ ᱩᱱᱠᱩ ᱟᱹᱫᱤᱵᱟᱹᱥᱤ, ᱠᱚᱨᱟ, ᱢᱩᱰᱟᱹ ᱜᱚᱲ ᱠᱷᱟᱨᱭᱟ ᱩᱱᱠᱩ ᱵᱟᱜᱟᱱ ᱨᱮᱠᱚ ᱛᱟᱦᱮᱱ ᱠᱟᱱ ᱩᱱᱠᱩ ᱠᱚ ᱢᱮᱥᱟ ᱠᱟᱛᱮᱫ ᱢᱟ ᱟᱨᱦᱚᱸ ᱡᱟᱹᱥᱛᱤ ᱜᱮ ᱠᱚ ᱦᱩᱭᱩᱜᱼᱟ ᱛᱚ᱾
ᱚ ᱜᱚᱝᱠᱮ ᱛᱟᱦᱚᱞᱮ ᱠᱟᱹᱢᱤ ᱠᱚᱫᱚ ᱪᱮᱫ ᱵᱟᱲᱟ ᱠᱚᱜᱮᱸ ᱞᱟᱹᱭᱵᱤᱱ?
ᱚᱩᱸ ᱯᱨᱟᱭ ᱥᱮᱵᱷᱮᱱᱴᱤ ᱠᱷᱚᱱ ᱮᱭᱤᱴᱴᱤ ᱯᱟᱨᱥᱮᱱᱴ ᱥᱟᱱᱛᱟᱲ ᱜᱮ ᱢᱟᱱᱮ ᱵᱟᱥᱛᱤ ᱨᱮ ᱢᱮᱱᱟᱜ ᱵᱚᱱᱟ᱾ ᱢᱟᱱᱮ ᱤᱭᱟᱹᱨᱮ ᱚᱱᱠᱟ ᱥᱚᱢᱟᱱ ᱦᱟᱥᱟ ᱨᱮ ᱢᱮᱱᱟᱜ ᱵᱚᱱᱟ᱾
ᱟᱪᱪᱷᱟ - ᱟᱪᱪᱷᱟ - ᱪᱷᱟ
ᱡᱟᱹᱥᱛᱤ ᱠᱟᱭ ᱢᱟᱱᱮ ᱵᱟᱦᱮᱨᱮ ᱫᱤᱥᱚᱢ ᱨᱮᱱ ᱦᱚᱲ ᱫᱚ ᱱᱚᱣᱟ ᱠᱚ ᱵᱟᱰᱟᱭᱟ ᱵᱚᱞᱮ
ᱦᱳᱭ
ᱟᱥᱟᱢ ᱨᱮᱱ ᱥᱟᱱᱛᱟᱞ ᱫᱚ᱾ ᱪᱟ ᱪᱟ ᱵᱟᱜᱟᱱ ᱨᱮᱠᱚ ᱛᱟᱦᱮᱱ ᱠᱟᱱᱟ᱾ ᱢᱮᱱᱠᱷᱟᱱ ᱪᱟ ᱵᱟᱜᱟᱱ ᱨᱮᱫᱚ ᱥᱟᱱᱛᱟᱞ ᱠᱚᱫᱚ ᱵᱟᱠᱚ ᱛᱟᱦᱮᱱ ᱠᱟᱱᱟ᱾
ᱵᱟᱠᱚᱫᱟᱱ ᱮᱴᱟᱜ ᱟᱵᱚ ᱮᱥ ᱢᱟᱱᱮ ᱮᱥ ᱴᱤ ᱡᱟᱹᱛᱤ ᱢᱚᱫᱽᱫᱷᱮ ᱨᱮ ᱟᱞᱟᱫᱟ ᱦᱮᱸ᱾
ᱦᱩᱸ ᱯᱨᱟᱭ ᱟᱥᱤ ᱠᱷᱚᱱ ᱱᱳᱵᱵᱳᱭ ᱱᱳᱵᱵᱳᱭ ᱥᱚᱛᱟᱝᱥᱳ ᱦᱚᱲᱜᱮ᱾ ᱵᱟᱹᱥᱛᱤ ᱨᱮ ᱢᱟᱱᱮ ᱚᱱᱠᱟ ᱦᱟᱥᱟ ᱢᱟᱱᱮ ᱪᱟᱥᱵᱟᱥ ᱦᱩᱲᱩ ᱠᱚ ᱪᱟᱥᱵᱟᱥ ᱠᱟᱛᱮᱜ ᱛᱟᱦᱮᱱ ᱡᱚᱲ ᱠᱟᱱᱟ᱾
ᱚ ᱟᱪᱪᱷᱟ - ᱟᱪᱪᱷᱟ
ᱵᱟᱜᱟᱱ ᱨᱮᱫᱚ ᱱᱩᱠᱩ ᱤᱭᱟᱹ ᱠᱚ ᱢᱮᱱᱟᱜ ᱠᱚᱣᱟ᱾ ᱛᱤᱞᱤ ᱠᱚ ᱢᱮᱱᱟᱜ ᱠᱚᱣᱟ᱾ ᱩᱨᱟᱹᱣ ᱢᱩᱰᱟᱹ ᱠᱷᱟᱲᱭᱟ᱾
ᱚ
ᱩᱱᱠᱩ ᱩᱱᱠᱩ ᱢᱮᱱᱟᱜ ᱠᱚᱣᱟ᱾ ᱢᱮᱱᱠᱷᱟᱱ ᱟᱵᱚ ᱥᱟᱱᱛᱟᱲ ᱫᱚ ᱟᱹᱰᱤ ᱠᱚᱢ ᱜᱮᱭᱟ ᱠᱚ᱾
ᱟᱪᱪᱷᱟ - ᱟᱪᱪᱷᱟ
ᱦᱩᱸ ᱢᱟᱱᱮ ᱡᱟᱹᱥᱛᱤ ᱫᱚ ᱢᱟᱱᱮ ᱟᱥᱟᱢ ᱨᱮᱫᱚ᱾ ᱟᱹᱫᱤᱵᱟᱹᱥᱤ ᱛᱷᱚᱠ ᱢᱩᱫᱽ ᱨᱮᱫᱚ ᱟᱵᱚ ᱥᱟᱱᱛᱟᱞᱟᱜ ᱜᱮ ᱡᱟᱹᱥᱛᱤ ᱦᱟᱥᱟ ᱢᱮᱱᱟᱜᱼᱟ᱾ ᱯᱟᱴᱟ ᱠᱚᱨᱟ ᱦᱟᱥᱟ ᱢᱮᱱᱟᱜᱼᱟ᱾
ᱟᱪᱪᱷᱟ - ᱟᱪᱪᱷᱟ - ᱟᱪᱪᱷᱟ
ᱩᱱᱠᱩ ᱚᱠᱚᱭ ᱫᱚ ᱟᱹᱫᱤᱵᱟᱹᱥᱤ ᱛᱷᱚᱠ ᱨᱮᱵᱚᱱ ᱢᱮᱛᱟ ᱠᱚ ᱠᱟᱱ, ᱩᱱᱠᱩ ᱫᱚ ᱵᱟᱨᱦᱮ ᱫᱤᱥᱚᱢ ᱠᱷᱚᱱ ᱦᱮᱡ ᱠᱚ ᱠᱟᱱᱟ ᱠᱚ, ᱚᱱᱠᱟ ᱠᱚ ᱞᱟᱹᱭᱟ ᱵᱚᱞᱮ ᱚᱱᱟ ᱛᱮ ᱦᱟᱥᱟ ᱡᱟᱭᱜᱟ ᱠᱚ ᱵᱟᱹᱱᱩᱜ ᱛᱟᱠᱚᱣᱟ᱾ ᱟᱠᱚᱛᱮ ᱵᱟᱜᱟᱱ ᱨᱮᱜᱮ ᱠᱚ ᱛᱟᱦᱮᱱ ᱠᱟᱱᱟ ᱚᱱᱠᱟ ᱠᱚ ᱞᱟᱹᱭᱟ᱾
ᱦᱳᱭ ᱩᱱᱠᱩ ᱫᱚ ᱟᱸᱡᱚᱢ ᱵᱟᱲᱟ ᱦᱩᱭ ᱠᱟᱱᱟ᱾ ᱢᱟᱱᱮ ᱱᱟᱱᱟᱱ ᱡᱟᱭᱜᱟ ᱠᱷᱚᱱ ᱠᱚ ᱪᱟᱞᱟᱣ ᱠᱟᱛᱮ ᱚᱸᱰᱮ ᱠᱚ ᱵᱟᱥᱟ ᱠᱟᱱᱟ ᱠᱚ᱾ ᱦᱳᱭ
ᱟᱫᱚ ᱚᱱᱟ ᱛᱤᱱᱟᱹᱜ ᱥᱟᱹᱨᱤ ᱮᱲᱮ ᱩᱱᱟᱹᱜ ᱜᱟᱱ ᱫᱚ ᱛᱚᱛᱛᱷᱚ ᱫᱚ ᱚᱠᱚᱭ ᱵᱟᱠᱚ ᱞᱟᱹᱭ ᱫᱟᱲᱮ ᱟ᱾
ᱦᱳᱭ ᱚᱱᱟᱢᱟ ᱠᱟᱛᱷᱟ ᱠᱟᱱᱟ᱾
ᱦᱮᱸ ᱟᱯᱮ ᱠᱚᱫᱚ ᱛᱚᱵᱮ ᱜᱟᱹᱪᱷᱤ ᱠᱚᱫᱚ ᱯᱮ ᱤᱭᱟᱹ ᱠᱮᱫᱟ ᱯᱮ ᱨᱚᱦᱚᱭ ᱵᱟᱲᱟ ᱠᱮᱫᱟ ᱯᱮ? ᱟᱞᱮ ᱢᱟ ᱱᱚᱛᱮ ᱢᱟ ᱜᱟᱹᱪᱷᱤ ᱞᱮ ᱢᱮᱛᱟᱜᱼᱟ ᱚᱱᱟ ᱠᱚᱢᱟ᱾
ᱜᱟᱹᱪᱷᱤ ᱢᱟᱱᱮ ᱛᱚᱞᱟ ᱯᱮ ᱞᱟᱹᱭᱟ᱾ ᱟᱪᱪᱷᱟ ᱚ ᱟᱪᱪᱷᱟ ᱟᱪᱪᱷᱟ ᱦᱳᱭ᱾ ᱛᱚᱞᱟ ᱠᱚᱫᱚ ᱟᱫᱚ ᱮᱨ ᱵᱟᱲᱟ ᱦᱳᱭ ᱠᱟᱱᱟ ᱟᱫᱚ ᱞᱟᱹᱴᱩ ᱞᱮᱱ ᱠᱷᱟᱱ ᱟᱫᱚ ᱛᱚ ᱠᱷᱚᱱ ᱫᱚ ᱨᱚᱦᱚᱭ ᱦᱳᱭᱳᱜᱼᱟ᱾
ᱦᱩᱸ
ᱟᱨ ᱛᱟᱦᱮᱞᱮ ᱜᱚᱝᱠᱮ ᱠᱟᱹᱢᱤ ᱠᱚ ᱫᱚ ᱪᱮᱫ ᱠᱟᱹᱢᱤ ᱠᱚ ᱵᱟᱲᱟ ᱦᱳᱭᱳᱜ ᱜᱮᱭᱟ ᱪᱟᱥ ᱵᱟᱲᱟ ᱜᱮ ᱥᱮ ᱮᱴᱟᱜ ᱠᱤᱪᱷᱩ ᱟᱨᱚ ᱵᱤᱱ ᱠᱟᱹᱢᱤ ᱵᱟᱲᱟᱭ ᱜᱮᱭᱟ᱾
ᱤᱧ ᱢᱟᱹᱧ ᱤᱱᱟᱹ ᱵᱟᱝ ᱠᱟᱛᱮᱜ ᱨᱮ ᱦᱚᱸ ᱤᱱᱟᱹ ᱜᱷᱟᱨᱚᱸᱡᱽ ᱠᱚ ᱨᱮ ᱜᱮ ᱢᱤᱫ ᱵᱟᱨ ᱠᱟᱹᱢᱤ ᱠᱚ ᱪᱟᱥ ᱵᱟᱥ ᱵᱟᱲᱜᱮ ᱪᱟᱥ ᱠᱚ
ᱚᱻ ᱟᱪᱪᱷᱟ ᱟᱪᱪᱷᱟ
ᱦᱩᱸ ᱥᱟᱠᱼᱥᱚᱵᱽᱡᱤ ᱪᱟᱥ ᱠᱚ ᱜᱮ ᱤᱱᱟᱹ ᱠᱚ ᱜᱮ ᱡᱮᱞᱮ ᱠᱟ ᱵᱟᱹᱭᱦᱟᱹᱲ ᱨᱮᱱᱟᱜ ᱦᱳᱭ ᱦᱳᱭ ᱵᱟᱹᱭᱦᱟᱹᱲ ᱢᱮᱱᱟᱜᱼᱟ᱾ ᱡᱩᱫᱤ ᱚᱱᱠᱟ ᱤᱭᱟᱹ ᱪᱟᱵᱟ ᱞᱮᱱ ᱠᱷᱟᱱ ᱠᱟᱹᱢᱤ ᱠᱚ
ᱦᱮᱸ
ᱦᱮᱸ ᱛᱟᱨ ᱱᱚᱢᱵᱚᱨ ᱠᱚ ᱜᱮ ᱥᱟᱠ ᱥᱚᱵᱡᱤ ᱪᱟᱥ ᱛᱮ ᱜᱮ ᱡᱟᱨᱩᱲ ᱠᱟᱱᱟ ᱵᱮᱸᱜᱟᱲ ᱟᱹᱞᱩ ᱱᱤᱛᱚᱜ ᱢᱟ ᱦᱟᱜ ᱵᱮᱸᱜᱟᱲ ᱠᱚ ᱠᱩᱲᱪᱟᱹ ᱟᱞᱮ ᱢᱟ ᱠᱩᱲᱪᱟᱹ ᱞᱮ ᱢᱮᱛᱟᱜ ᱵᱤᱞᱟᱹᱛᱤ ᱠᱩᱲᱪᱟᱹ ᱠᱚ ᱜᱷᱟᱸᱝᱨᱟ ᱠᱚ ᱚᱱᱟ ᱠᱟᱛᱮᱜ ᱯᱩᱨᱟᱹᱭ ᱠᱩᱢᱰᱟᱹ, ᱦᱚᱛᱚᱫ, ᱚᱱᱟ ᱠᱚ ᱥᱤᱡᱮᱱ ᱦᱤᱡᱩᱜ ᱠᱟᱱᱟ ᱱᱤᱛᱚᱜ ᱫᱚ ᱦᱟᱸᱜ
ᱚᱻᱻ
ᱱᱚᱣᱟ ᱦᱩᱲᱩ ᱠᱚ ᱦᱩᱲᱩ ᱨᱚᱦᱚᱭ ᱪᱟᱵᱟ ᱵᱟᱲᱟ ᱠᱟᱛᱮᱫ ᱠᱷᱟᱡ ᱜᱮ ᱦᱮᱸ
ᱜᱚᱝᱠᱮ ᱛᱟᱦᱞᱮ ᱚᱱᱛᱮ ᱫᱚ ᱢᱟᱱᱮ ᱨᱟᱵᱟᱝ ᱜᱮ ᱡᱟᱹᱥᱛᱤ ᱭᱟ ᱥᱮ ᱜᱚᱨᱚᱢ ᱠᱚ ᱦᱚᱸ ᱡᱟᱹᱥᱛᱤ ᱜᱮᱭᱟ᱾
ᱱᱚ ᱛᱮ ᱫᱚᱻ ᱨᱟᱵᱟᱝ ᱟᱨ ᱞᱚ ᱞᱚ ᱛᱷᱚᱲᱟ ᱥᱮᱢ ᱥᱮᱢ ᱧᱚᱜ ᱜᱮᱭᱟ ᱾ ᱨᱟᱵᱟᱝ ᱛᱷᱚᱲᱟ ᱡᱟᱹᱥᱛᱤ ᱧᱚᱜ ᱜᱮᱭᱟ ᱦᱩᱸ ᱦᱩᱸ ᱱᱚ ᱛᱮ ᱫᱚ ᱨᱟᱵᱟᱝ ᱫᱚ ᱤᱱᱟᱹ ᱫᱚᱥ ᱰᱤᱜᱽᱨᱤ ᱦᱟᱹᱵᱤᱡ ᱦᱤᱡᱩᱜᱼᱟ᱾ ᱫᱚᱥ ᱜᱮᱭᱟ ᱨᱚ ᱰᱚᱜᱽᱨᱤ ᱨᱟᱵᱟᱝ ᱨᱟᱵᱟᱝ ᱜᱮᱭᱟ ᱟᱹᱰᱤ ᱦᱟᱱ ᱛᱮ ᱵᱚᱴᱟᱝ ᱠᱷᱚᱱ ᱦᱚᱭ ᱦᱤᱡᱩᱜᱼᱟ᱾ ᱵᱟᱝ ᱴᱷᱤᱠ ᱜᱮᱭᱟ ᱚᱱᱟ ᱩᱛᱚᱨ ᱩᱛᱚᱨ ᱱᱟᱠᱷᱟ ᱠᱷᱚᱱ ᱦᱚᱭ ᱞᱮᱠᱟ ᱮ ᱠᱷᱟᱡ ᱟᱹᱰᱤ ᱨᱟᱸᱜᱟᱣ ᱤᱭᱟᱹ ᱦᱤᱡᱩᱜᱼᱟ᱾ ᱠᱩᱲᱦᱟᱹ ᱦᱤᱡᱩᱜᱼᱟ ᱚᱱᱟ ᱯᱩᱸᱲ ᱜᱮ ᱦᱩᱸ
ᱵᱟᱝ ᱜᱮ
ᱦᱤᱡᱩᱜ-ᱟ
ᱚ ᱟᱪᱪᱷᱟ ᱜᱚᱝᱠᱮ ᱛᱟᱦᱞᱮ ᱢᱟᱱᱮ ᱚᱸᱰᱮ ᱫᱚ ᱪᱮᱫ ᱛᱮ ᱵᱚᱱ ᱨᱚᱲ ᱜᱮᱭᱟ ᱟᱵᱚ ᱫᱚ ᱦᱮᱸ ᱞᱟᱹᱭ ᱵᱤᱱ
ᱡᱮᱞᱮ ᱠᱟ ᱟᱵᱚ ᱥᱟᱱᱛᱟᱞ ᱥᱟᱛᱟᱞ ᱵᱷᱤᱛᱨᱤ ᱫᱚ ᱥᱟᱱᱛᱟᱞ ᱜᱟᱨ ᱢᱟᱨᱟᱜ ᱟᱞᱮ ᱱᱩ ᱠᱩ ᱪᱷᱟᱛᱤᱠ ᱥᱟᱶ ᱛᱮ ᱫᱚ ᱚᱨᱡᱚᱛ ᱥᱟᱶ ᱛᱮ ᱫᱚ ᱟᱥᱟᱢ ᱨᱮᱱᱟᱜ ᱵᱷᱟᱥᱟ ᱢᱮᱱᱟᱜᱼᱟ᱾ ᱥᱟᱢᱤᱥ
ᱦᱳᱭ ᱟᱥᱟᱢ ᱟᱥᱟᱢ ᱫᱚ ᱟᱪᱷᱟ ᱱᱚᱝᱠᱟ ᱫᱤ ᱠᱳ ᱢᱟᱱᱮ ᱵᱟᱝ ᱞᱟ ᱨᱚᱲ ᱠᱚ ᱨᱚᱲ ᱜᱮᱭᱟ᱾
ᱦᱳᱭ ᱵᱟᱝ ᱞᱟ ᱵᱟᱝ ᱞᱟ ᱜᱮᱭᱟ᱾ ᱵᱟᱝ ᱞᱟ ᱞᱮᱠᱟ ᱜᱮ ᱚᱱᱟ ᱤᱭᱟᱹ ᱦᱚᱸ ᱟᱥᱟᱢᱤᱥ
ᱦᱳᱭ ᱟᱥᱟᱢᱤᱡ ᱫᱚ ᱦᱳᱭ ᱢᱮ ᱥᱟ ᱠᱟᱛᱮᱫ ᱢᱟᱱᱮ ᱵᱩᱡ ᱫᱚ ᱵᱩᱡᱟᱹᱜ ᱜᱮᱭᱟ ᱟᱸᱡᱚᱢ ᱵᱟᱲᱟ ᱦᱩᱭ ᱟᱠᱟᱱᱟ ᱟᱨ ᱠᱤ
ᱦᱩᱸ ᱦᱩᱸ ᱚᱱᱟ ᱚᱱᱟ ᱯᱨᱚᱨ ᱱᱟᱱᱤᱥ ᱛᱷᱚᱲᱟ ᱡᱩᱫᱟᱹ ᱧᱚᱜ ᱜᱮᱭᱟ ᱢᱟᱱᱮ ᱚᱠᱟ ᱴᱟᱜ ᱫᱚ ᱵᱟᱝ ᱞᱟ ᱨᱮᱱᱟᱜ
ᱦᱳᱭ ᱟᱹᱰᱤ ᱟᱴ ᱯᱳᱭᱞᱳ ᱞᱤᱧ ᱨᱚᱲ ᱠᱮᱫᱟ ᱦᱟᱱᱛᱮ ᱠᱷᱚᱱ ᱩᱱᱟᱹᱜ ᱥᱟᱹᱜᱤᱧ ᱠᱷᱚᱱ ᱟᱨ ᱠᱤ ᱠᱟᱹᱴᱤᱡ ᱱᱟᱥᱮ ᱱᱟᱜ ᱰᱤᱥ ᱴᱟᱵᱚᱜ ᱠᱟᱱ ᱛᱟᱵᱤ ᱱᱟ ᱠᱟᱹᱴᱤᱡ ᱟᱨᱚ ᱥᱟᱦᱟᱣᱟᱜ ᱵᱤᱱ
ᱚ ᱟᱪᱪᱷᱟ ᱟᱹᱰᱤ ᱟᱹᱰᱤ ᱚᱱᱠᱟ ᱫᱚ ᱵᱟᱝ ᱵᱷᱮᱜᱟᱨ ᱵᱷᱮᱜᱟᱨ ᱫᱚ ᱟᱨ ᱦᱚᱢ ᱤᱭᱟᱹ ᱜᱮᱭᱟ ᱢᱚᱸᱡᱽ ᱢᱚᱸᱡᱽ ᱜᱮᱭᱟ ᱜᱮᱭᱟ
ᱦᱳᱭ ᱚ ᱟᱪᱪᱷᱟ ᱟᱪᱪᱷᱟ ᱮ ᱜᱚᱝᱠᱮ ᱛᱟᱦᱚᱞᱮ ᱡᱚᱢ ᱵᱟᱲᱟ ᱠᱚᱫᱚ ᱦᱩᱭ ᱟᱠᱟᱱᱟ ᱥᱮᱛᱟᱜ ᱡᱚᱢᱟᱜ ᱠᱚ?
ᱟ ᱥᱮᱛᱟᱜ ᱡᱚᱢ ᱫᱚ ᱦᱳᱭ ᱟᱠᱟᱱᱟ ᱦᱩᱭ ᱫᱚ ᱟᱫᱚ ᱦᱤᱛᱚᱜ ᱛᱤᱠᱤᱱ ᱥᱮᱫ ᱛᱷᱚᱲᱟ ᱵᱟᱝ ᱦᱳᱭ ᱠᱟᱱᱟ ᱦᱩᱭ ᱫᱚ᱾ ᱱᱤᱛᱚᱜ ᱵᱟᱹᱭᱦᱟᱹᱲ ᱥᱮᱫ ᱤᱧ ᱪᱟᱞᱟᱣ ᱞᱮᱱᱟ ᱛᱚ ᱚᱱᱛᱮ ᱠᱷᱚᱱ ᱦᱮᱡ ᱠᱟᱛᱮᱜ ᱛᱷᱚᱲᱟᱧ ᱡᱤᱨᱟᱹᱣ ᱠᱟᱹᱱᱤᱧ ᱵᱚᱞᱮ᱾
ᱡᱤᱨᱟᱹᱣ ᱠᱟᱹᱱᱟᱹᱧ ᱟᱫᱚ ᱚᱱᱟ ᱛᱚ ᱰᱟᱹᱵᱽᱨᱩᱜ ᱩᱢ ᱩᱢ ᱯᱷᱟᱨᱪᱟ ᱠᱟᱛᱮᱜ ᱤᱧ ᱰᱟᱹᱵᱽᱨᱟᱹᱣ ᱠᱟᱱ ᱛᱮ ᱟᱫᱚ ᱱᱤᱛᱚᱜ ᱫᱚ ᱫᱩᱲᱩᱵ ᱡᱤᱨᱟᱹᱣ᱾
ᱟᱪᱪᱷᱟ᱾ ᱜᱚᱝᱠᱮ ᱛᱟᱦᱚᱞᱮ ᱵᱮᱝᱜᱚᱞ ᱫᱤᱥᱚᱢ ᱥᱮᱫ ᱵᱤᱱ ᱞᱟᱦᱟ ᱛᱮᱵᱤᱱ ᱦᱮᱡ ᱵᱟᱲᱟ ᱟᱠᱟᱱᱟ ᱥᱮ ᱵᱟᱵᱤᱱ ᱦᱮᱡ ᱟᱠᱟᱱ ᱛᱮ?
ᱚᱠᱟ ᱥᱮᱫ?
ᱱᱚᱰᱮ ᱟᱞᱮ ᱫᱤᱥᱚᱢ ᱥᱮᱫ ᱵᱮᱝᱜᱚᱞ ᱫᱤᱥᱚᱢ᱾
ᱵᱮᱝᱜᱚᱞ ᱫᱤᱥᱚᱢ ᱫᱚ ᱚᱱᱮ ᱚᱱᱠᱟᱜᱮ ᱪᱟᱞᱟᱜ ᱦᱩᱭᱩᱜ-ᱟ ᱢᱟᱞᱫᱟ ᱠᱚ ᱢᱟᱞᱫᱟ ᱟᱞᱤ ᱯᱩᱨ ᱤᱱᱟᱹ ᱠᱚᱨᱮ ᱜᱤᱧ ᱫᱟᱸᱲᱟᱣ ᱠᱟᱹᱫᱟᱹᱧ ᱦᱩ ᱦᱩ᱾
ᱚ ᱟᱫᱚ ᱠᱳᱞᱠᱟᱛᱟ ᱥᱟᱭᱤᱰ ᱫᱚ ᱵᱟᱵ ᱵᱟᱵᱤᱱ ᱦᱮᱡ ᱵᱟᱲᱟ ᱠᱟᱱ ᱛᱮ?
ᱚᱠᱟ ᱱᱟᱠᱷᱟ?
ᱠᱳᱞᱠᱟᱛᱟ ᱥᱟᱭᱤᱴ᱾
ᱠᱳᱞᱠᱟᱛᱟ ᱟᱹᱰᱤ ᱵᱷᱤᱛᱨᱤ ᱜᱮᱭᱟ ᱦᱟᱱᱛᱮ ᱚᱱᱟᱛᱮ ᱚᱱᱛᱮ ᱫᱚ ᱵᱟᱹᱞᱤᱧ ᱪᱟᱞᱟᱣ ᱵᱟᱲᱟ᱾
ᱦᱳᱭ ᱦᱳᱭ ᱦᱳᱭ ᱞᱟᱛᱟᱨ ᱧᱚᱜ ᱜᱮᱭᱟ ᱟᱨᱠᱤ ᱠᱳᱞᱠᱟᱛᱟ ᱫᱚ᱾
ᱦᱩᱸ ᱦᱩᱸ᱾